ᱦᱮᱞᱳ
ᱦᱮᱸ ᱜᱚᱝᱠᱮ ᱟᱸᱡᱚᱢᱚᱜ ᱠᱟᱱᱟ ᱦᱮᱸ ᱞᱟᱹᱭᱫᱟᱹᱧ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱟᱞᱤᱧᱟᱜ ᱟᱸᱡᱚᱢᱚᱜ ᱠᱟᱱᱟ?
ᱮᱠᱫᱚᱢ ᱮᱠᱫᱚᱢ
ᱦᱮᱸ ᱜᱚᱝᱠᱮ ᱱᱟᱯᱟᱭ ᱵᱟᱲᱟ ᱜᱮ ᱦᱮᱸ ᱟᱹᱵᱤᱱ ᱜᱮ ᱪᱮᱫ ᱠᱤᱝ ᱪᱮᱫ ᱞᱮᱠᱟ ᱢᱮᱱᱟᱜ ᱵᱤᱱᱟ
ᱪᱮᱫ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ? ᱦᱳᱭ ᱪᱟᱞᱟᱜ ᱠᱟᱱᱟ ᱤᱱᱠᱟᱹ ᱠᱳᱱ ᱨᱚᱠᱚᱢ ᱠᱟᱛᱮ ᱮᱭ ᱪᱚᱱᱫᱨᱚ ᱦᱩᱸ ᱪᱮᱫ
ᱟᱹᱞᱤᱧ ᱫᱚ ᱱᱟᱦᱟᱸᱜ ᱜᱚᱢᱠᱮ ᱱᱤᱛᱚᱜ ᱫᱚ ᱚᱲᱟᱜ ᱵᱟᱲᱟ ᱚᱲᱟᱜ ᱠᱚᱨᱮ ᱜᱮ ᱱᱟᱦᱟᱜ ᱢᱮᱱᱟᱜ ᱞᱤᱧᱟ᱾ ᱟᱫᱚ ᱪᱟᱥ ᱠᱚᱢᱟ ᱪᱟᱵᱟᱣ
ᱚ ᱟᱪᱪᱷᱟ ᱟᱪᱪᱷᱟ
ᱦᱮᱸ ᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ ᱛᱟᱦᱞᱮ ᱱᱤᱭᱟᱹ ᱜᱷᱟᱲᱤᱡ ᱫᱚ? ᱦᱮᱸ ᱜᱚᱝᱠᱮ ᱫᱟᱜ ᱦᱚᱸ ᱚᱱᱠᱟᱜᱮ ᱫᱟᱜᱟᱜ ᱞᱮᱭᱟᱭ ᱛᱚ ᱟᱫᱚ ᱫᱟᱜ ᱦᱮᱸ ᱞᱮ ᱵᱤᱱ
ᱦᱮ ᱢᱟ ᱞᱟᱹᱭ ᱢᱮ
ᱦᱮᱸ
ᱞᱟᱹᱭ ᱫᱟᱹᱧ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱪᱟᱥ ᱵᱟᱥ ᱠᱚᱫᱚ ᱦᱟᱜ ᱱᱤᱭᱟ. ᱜᱷᱟᱹᱲᱤᱡ ᱫᱚ ᱵᱟᱱᱩᱜ ᱡᱟᱦᱟ ᱠᱚ ᱛᱟᱦᱮ ᱠᱟᱱᱟ ᱠᱚᱨᱟᱣ ᱦᱳᱭ ᱱᱟ
ᱦᱮᱸ ᱟᱨ ᱞᱮᱭ ᱫᱟᱞᱤᱧ ᱚᱠᱟᱨᱮ ᱚᱠᱟᱨᱮ ᱢᱮᱱᱟᱜ ᱵᱤᱱᱟ? ᱠᱟᱹᱴᱤᱡ ᱥᱟᱦᱟ ᱧᱚᱜᱚᱜ ᱵᱤᱱ ᱥᱮ ᱱᱮᱴᱚᱣᱟᱨᱠ ᱯᱨᱚᱵᱞᱮᱢ ᱮᱫᱟᱭ ᱡᱟᱹᱱᱤᱡ ᱴᱷᱤᱠ ᱥᱟᱺᱦᱤᱡ ᱨᱚᱲ ᱠᱚ ᱵᱟᱝ ᱟᱸᱡᱚᱢᱚᱜ ᱠᱟᱱ ᱛᱟᱹᱵᱤᱱᱟ᱾
ᱛᱮ ᱱᱮᱴᱚᱣᱟᱨᱠ ᱛᱚ ᱰᱤᱥᱴᱟᱵᱽ ᱨᱮᱭᱟᱜ ᱠᱟᱛᱷᱟ ᱛᱚ ᱵᱟᱝ ᱠᱟᱱᱟ᱾ ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱮᱸ ᱱᱤᱛᱚᱜ ᱫᱚ ᱴᱷᱤᱠᱜᱮ ᱟᱡᱚᱢᱟᱜ ᱠᱟᱱᱟ ᱟᱫᱚ ᱚᱠᱟ ᱥᱚᱢᱚᱭ ᱪᱚ ᱚᱱᱠᱟ ᱮᱸᱱ ᱜᱮᱫ ᱜᱮᱫ ᱟᱸᱡᱚᱢᱚᱜ ᱠᱟᱱᱟ ᱜᱟᱹᱰᱤᱡ ᱜᱟᱰᱤᱡ ᱴᱷᱤᱠ ᱯᱚᱥᱴᱚ ᱥᱟᱹᱦᱤᱡ ᱵᱟᱝ ᱟᱸᱡᱚᱢᱚᱜ
ᱚ᱾
ᱦᱩᱸ ᱟᱫᱚ ᱜᱚᱝᱠᱮ ᱱᱚᱸᱜᱼᱚᱭ ᱵᱷᱟᱫᱚᱨ ᱵᱚᱸᱜᱟ ᱦᱤᱡᱩᱜ ᱠᱟᱱᱟ ᱟᱫᱚ ᱟᱯᱮ ᱚᱱᱛᱮ ᱫᱚ ᱚᱱᱠᱟ ᱮᱸᱫᱮ ᱯᱟᱛ
ᱦᱮᱸ ᱵᱷᱟᱫᱚᱨ ᱵᱚᱸᱜᱟ ᱮᱸᱫᱮ ᱯᱟᱛᱟ
ᱦᱮᱸ?
ᱦᱳᱭᱳᱜᱼᱟ ᱟᱞᱮᱠ ᱠᱷᱚᱱ ᱫᱚ ᱦᱮᱸ ᱫᱚᱢᱮ ᱮᱠᱴᱟ ᱥᱳᱨ ᱫᱚ ᱵᱟᱝ ᱮᱠᱴᱩ ᱪᱟᱞᱟᱣ ᱧᱚᱸᱜ-ᱚᱜ ᱦᱩᱭᱩᱜᱼᱟ ᱟᱨᱠᱤ᱾
ᱟᱪᱪᱷᱟ ᱟᱪᱪᱷᱟ᱾
ᱯᱷᱩᱴ ᱵᱚᱞ ᱠᱷᱮᱞ ᱠᱚ ᱦᱳᱭᱳᱜᱼᱟ᱾ ᱚᱱᱟ ᱥᱟᱶ ᱛᱮ ᱮᱸᱫᱮ ᱯᱟᱛᱟ ᱦᱩᱭᱩᱜᱼᱟ ᱟᱨᱠᱤ᱾
ᱦᱮᱸ ᱦᱮᱸ ᱦᱮᱸ᱾
ᱟᱫᱚ ᱜᱚᱝᱠᱮ ᱩᱸ ᱪᱮᱫ ᱞᱮᱠᱟ ᱠᱚ ᱦᱚᱲᱚᱜᱼᱟ ᱚᱱᱟ ᱯᱟᱛᱟ ᱨᱮᱫᱚ?
ᱦᱩᱸ ᱢᱚᱴᱟ-ᱢᱩᱴᱤ ᱵᱷᱟᱹᱜᱮ ᱜᱮ᱾
ᱯᱮᱲᱟ ᱠᱚᱫᱚ ᱱᱮᱣᱛᱟ ᱦᱳᱭᱳᱜ ᱜᱮᱭᱟ ᱜᱚᱴᱟ ᱜᱮ ᱾ ᱚ᱾
ᱦᱮᱸ ᱜᱚᱝᱠᱮ?
ᱦᱩᱸ᱾ ᱡᱟᱸᱦᱟᱱᱟᱜ ᱞᱟᱹᱭ ᱢᱮ ᱢᱟ᱾
ᱦᱮᱸ ᱜᱚᱝᱠᱮ ᱪᱮᱫ ᱵᱤᱱ ᱞᱟᱹᱭ ᱫᱟ? ᱦᱮᱞᱳ᱾ ᱥᱮ ᱱᱟᱦᱟᱸᱜ ᱡᱮᱢᱚᱱ ᱱᱚᱣᱟ ᱫᱚ ᱪᱮᱫ ᱞᱮᱠᱟ ᱡᱮ ᱦᱮᱛᱩ ᱢᱟᱜ-ᱢᱚᱬᱮ ᱛᱟᱵᱚᱱ ᱥᱮ, ᱚ᱾ ᱟᱫᱚ ᱚᱱᱟ ᱯᱟᱛᱟ ᱨᱮ ᱫᱚ ᱚᱱᱠᱟ ᱯᱚᱨᱚᱵᱽ ᱮᱱᱮᱡ ᱠᱚ ᱫᱚ ᱠᱚ ᱦᱤᱡᱩᱜᱼᱟ ᱥᱮ ᱵᱟᱝ? ᱠᱷᱚᱨᱪᱟ ᱢᱟ ᱵᱟᱲᱛᱤᱜ-ᱟ ᱥᱮ?
ᱦᱮᱸ ᱯᱚᱨᱚᱵᱽ ᱮᱱᱮᱡ ᱠᱚᱫᱚ ᱦᱳᱭᱳᱜ ᱜᱮᱭᱟ᱾ ᱯᱚᱨᱚᱵᱽ ᱮᱱᱮᱡ ᱠᱚ ᱦᱳᱭᱳᱜᱼᱟ᱾ᱴᱩᱠᱩ, ᱴᱟᱠᱩ ᱛᱟᱠᱚ ᱯᱨᱳᱜᱨᱟᱢ ᱠᱚ ᱦᱚᱸ ᱠᱚ ᱫᱚᱦᱚᱭ ᱜᱮᱭᱟ᱾
ᱟᱪᱪᱷᱟ ᱟᱪᱪᱷᱟ ᱟᱪᱪᱷᱟ, ᱦᱮᱸ ᱟᱫᱚ ᱮᱸ ᱜᱚᱝᱠᱮ ᱟᱫᱚ ᱚᱱᱟ ᱠᱚ ᱨᱮ ᱫᱚ ᱢᱟᱱᱮ ᱛᱤᱱᱟᱹᱜ ᱫᱚᱞ ᱠᱚ ᱦᱤᱡᱩᱜᱼᱟ ᱚᱱᱠᱟ ᱯᱚᱨᱚᱵᱽ ᱮᱱᱮᱡ?
ᱦᱤᱡᱩᱜ ᱜᱮᱭᱟ ᱠᱚ ᱜᱚᱝᱠᱮ ᱫᱚᱥ ᱵᱟᱨᱚ ᱴᱤ ᱠᱚ ᱦᱤᱡᱩᱜᱼᱟ᱾ ᱦᱩᱸ᱾
ᱯᱨᱟᱭᱤᱡ ᱠᱚ ᱫᱚ ᱪᱮᱫ ᱛᱟᱦᱮᱸᱱᱟ?
ᱤᱱᱠᱟᱹ ᱠᱟᱹᱣᱰᱤ ᱜᱮ, ᱮᱴᱟᱜ ᱠᱤᱪᱷᱩ ᱫᱚ ᱵᱟᱝ ᱾
ᱟᱪᱪᱷᱟ ᱚ᱾ ᱟᱨ ᱦᱮᱸ᱾ ᱟ ᱜᱚᱝᱠᱮ ᱮᱸ ᱯᱨᱳᱜᱨᱟᱢ ᱠᱚ ᱦᱚᱸ ᱛᱟᱦᱞᱮ ᱦᱳᱭᱳᱜ ᱜᱮᱭᱟ ᱚᱱᱟ ᱥᱟᱶ ᱛᱮ?
ᱦᱮᱸ ᱦᱳᱭᱳᱜ ᱜᱮᱭᱟ᱾
ᱚ ᱟᱫᱚ ᱮᱸᱻ ᱮᱸ ᱟᱫᱚ ᱡᱟᱦᱟᱸ ᱧᱮᱞᱚᱜ ᱠᱟᱱᱟ ᱜᱚᱝᱠᱮ ᱚᱱᱮ ᱯᱨᱳᱜᱨᱟᱢ ᱠᱚᱨᱮ ᱮᱸ ᱱᱮᱛᱟᱨ ᱚᱱᱠᱟ ᱦᱟᱨᱟ ᱡᱩᱣᱟᱹᱱ ᱠᱚᱲᱟ ᱠᱩᱲᱤ ᱠᱚ ᱚᱱᱠᱟ, ᱢᱟᱱᱮ ᱦᱟᱺᱰᱤ ᱯᱟᱹᱣᱨᱟᱹ ᱠᱚ ᱧᱩᱭᱮᱜ-ᱟ᱾ ᱮᱸ ᱥᱮ ᱮᱸ ᱚᱱᱠᱟ ᱱᱟᱸᱜ ᱮᱻᱩᱞᱴᱟᱹ ᱯᱟᱞᱴᱟ ᱠᱚ ᱠᱟᱹᱢᱤᱭᱮᱜᱼᱟ, ᱯᱨᱳᱜᱨᱟᱢ ᱠᱚᱨᱮ ᱪᱟᱞᱟᱣ ᱠᱟᱛᱮᱜ᱾ ᱟᱫᱚ ᱚᱱ ᱚᱱᱠᱟ ᱚᱱᱠᱟ ᱵᱤᱱ ᱧᱮᱞ ᱵᱟᱲᱟ ᱟᱠᱟᱫᱟ ᱚᱱᱟ ᱯᱨᱳᱜᱨᱟᱢ ᱠᱚᱨᱮ?
ᱮᱠᱷᱚᱱ ᱦᱳᱭ, ᱢᱟᱱᱮ ᱦᱳᱭ ᱦᱚᱪᱚ ᱫᱚ ᱦᱳᱭ ᱛᱚ ᱵᱟᱝ ᱵᱟᱟᱹᱲᱤᱡᱼᱟ? ᱠᱤᱱᱛᱩ ᱡᱟᱦᱟᱸᱭ ᱠᱚ ᱠᱚᱨᱟᱣ ᱫᱟ ᱩᱱᱠᱩ ᱚᱱᱟ ᱫᱚ ᱟᱠᱚ ᱛᱮᱜᱮ ᱛᱚ ᱵᱩᱡ ᱫᱚᱨᱠᱟᱨ ᱠᱟᱱᱟ ᱚᱠᱟ ᱵᱷᱟᱹᱜᱤᱼᱼ ᱛᱚ ᱵᱟᱹᱲᱤᱡᱽ᱾
ᱦᱮᱸ ᱟᱫᱚ ᱟᱫᱚ ᱱᱟᱦᱟᱜ ᱦᱮᱸ ᱚᱱᱟ ᱚᱱᱟᱞᱤᱧ ᱞᱟᱹᱭ ᱫᱟ ᱱᱟᱦᱟᱜ, ᱟᱫᱚ ᱱᱟᱦᱟᱜ ᱩᱱ ᱩᱱᱠᱩ ᱦᱚᱸ ᱱᱟᱦᱟᱜ ᱦᱚᱭᱛᱚ ᱩᱱᱟᱹᱜ ᱱᱤᱛ ᱦᱚᱸ ᱟᱹᱣᱨᱤ ᱠᱚ ᱵᱩᱡᱷᱟᱹᱣ ᱧᱟᱢᱟ ᱥᱮ ᱮᱸᱻ ᱧᱮᱞ ᱠᱟᱜ ᱠᱚᱣᱟᱞᱤᱧ ᱚᱱᱠᱟ ᱥᱳᱥᱟᱞ ᱢᱤᱰᱤᱭᱟ ᱠᱚᱨᱮ ᱮ ᱠᱤᱪᱷᱩ ᱜᱟᱱ ᱠᱩᱲᱤ ᱜᱤᱫᱽᱨᱟᱹ ᱫᱚ ᱱᱟᱸᱜ ᱢᱮᱱᱟᱜ ᱠᱚᱣᱟ ᱩᱱᱠᱩᱣᱟᱜ ᱫᱚ ᱟᱴᱷᱨᱚ ᱵᱚᱪᱷᱚᱨ ᱦᱚᱸ ᱟᱹᱣᱨᱤ ᱦᱩᱭᱩᱜ ᱛᱟᱠᱚᱣᱟ᱾ ᱟᱫᱚ ᱚᱱᱟ ᱞᱟᱦᱟ ᱨᱮᱜᱮ ᱚᱱᱠᱟ ᱩᱞᱴᱟᱹ ᱯᱟᱞᱴᱟ ᱠᱚ ᱠᱟᱢᱤᱭᱮᱜᱼᱟ, ᱵᱟᱹᱲᱤᱡᱽ ᱵᱟᱹᱲᱤᱡᱽ ᱠᱚ ᱠᱟᱢᱤᱭᱮᱜᱼᱟ ᱟᱫᱚ ᱚᱱᱟ ᱜᱮ ᱱᱟᱦᱟᱜ ᱮᱸᱻ ᱚᱱᱟ ᱟᱠᱚ ᱦᱳᱭᱛᱳ ᱵᱩᱡᱽ ᱵᱟᱹᱱᱩᱜ ᱛᱟᱠᱚᱣᱟ ᱠᱤᱱᱛᱩ ᱮᱸᱻ ᱟᱡ ᱟᱡᱨᱮᱱ ᱟᱭᱳ ᱵᱟᱵᱟ ᱩᱱᱠᱩ ᱦᱚᱸᱛᱚ ᱠᱟᱹᱴᱤᱡ ᱚᱱᱟ ᱞᱚᱠᱠᱷᱚ ᱦᱩᱸ ᱢᱟᱱᱮ ᱧᱮᱞ ᱫᱚᱨᱠᱟᱨ ᱚᱱᱟ ᱤᱭᱟᱹ ᱠᱚᱫᱚ᱾ ᱡᱮ ᱢᱟᱹᱭ ᱥᱮ ᱵᱟᱹᱵᱩ ᱪᱟᱞᱟᱜ
ᱦᱩᱸ ᱵᱩᱡ ᱫᱟᱲᱮᱭᱟᱫᱤᱧ ᱟᱢᱟᱜ ᱠᱟᱛᱷᱟ ᱛᱚᱻ ᱱᱤᱛᱚᱜ ᱫᱚ ᱱᱚᱝᱠᱟ ᱠᱟᱱᱟ ᱟᱫᱚ ᱜᱟᱨᱡᱮᱱ ᱜᱮ ᱡᱩᱫᱤ ᱴᱷᱤᱠ ᱵᱟᱢ ᱛᱟᱦᱮᱸᱱᱟ ᱛᱟᱦᱚᱞᱮ ᱠᱷᱟᱱ ᱫᱚ ᱜᱤᱫᱽᱨᱟᱹ ᱯᱤᱫᱽᱨᱟᱹ ᱫᱚ ᱚᱠᱟ ᱞᱮᱠᱟ ᱠᱚ ᱛᱮᱭᱟᱨᱚᱜᱼᱟ,
ᱦᱮᱸ ᱦᱮᱸ ᱟᱨ, ᱟᱫᱚ ᱜᱚᱢᱠᱮ ᱛᱟᱦᱞᱮ ᱯᱷᱩᱴᱵᱚᱞ ᱯᱷᱩᱴᱵᱚᱞ ᱠᱷᱮᱞ ᱦᱚᱸ ᱦᱩᱭᱩᱜ ᱜᱮᱭᱟ?
ᱦᱮᱸ ᱯᱷᱩᱴᱵᱚᱞ ᱠᱷᱮᱞᱟ ᱦᱩᱭᱩᱜᱼᱟ,
ᱮᱸ ᱚᱠᱟ ᱞᱮᱠᱟ ᱠᱚ ᱩᱸ ᱴᱤᱢᱚᱜᱼᱟ ᱚᱱᱟ ᱛᱤᱱᱟᱹᱜ ᱴᱤᱢ ᱛᱟᱦᱮᱱᱟ?
ᱚᱱᱟ ᱫᱚ ᱪᱚᱵᱽᱵᱤᱥᱴᱤ ᱴᱤᱢᱟᱜ ᱠᱷᱮᱞ ᱦᱳᱭᱳᱜ-ᱟ᱾
ᱟᱪᱪᱷᱟ, ᱮᱸ ᱪᱚᱵᱽᱵᱤᱥ ᱴᱤᱢ ᱨᱮᱭᱟᱜ ᱛᱟᱦᱞᱮ ᱜᱚᱝᱠᱮ ᱯᱨᱟᱭᱤᱡᱽ ᱫᱚ ᱛᱤᱱᱟᱹᱜ ᱛᱟᱦᱮᱸᱱᱟ?
ᱯᱨᱟᱭᱤᱡᱽ ᱫᱚ ᱟᱥᱤ ᱦᱟᱡᱟᱨ ᱴᱟᱠᱟ ᱨᱮᱭᱟᱜ ᱫᱷᱟᱢᱟᱠᱟ ᱠᱟᱱᱟ ᱟᱥᱤ ᱦᱟᱡᱟᱨ᱾
ᱟᱪᱪᱷᱟ ᱟᱪᱪᱷᱟ ᱚᱸ᱾
ᱠᱚᱣᱟᱴᱟᱨ ᱯᱷᱟᱭᱱᱮᱞ ᱦᱟᱹᱵᱤᱡᱽ ᱠᱚ ᱧᱟᱢᱟ᱾
ᱦᱮᱞᱳ ᱟᱸᱡᱚᱢᱮᱜᱼᱟ ᱵᱤᱱ? ᱟᱪᱪᱷᱟ ᱟᱪᱪᱷᱟ ᱟᱪᱪᱷᱟ᱾ ᱠᱟᱹᱢᱤ ᱥᱚᱢᱚᱭ ᱠᱚᱨᱟᱣ ᱟᱨ ᱠᱚᱨᱟᱣ ᱞᱟᱹᱜᱤᱫ ᱮᱸ ᱮ ᱛᱟᱦᱞᱮ ᱚᱱᱟ ᱪᱚᱵᱵᱤᱥᱴᱤ ᱴᱤᱢ ᱨᱮᱢᱟ ᱛᱟᱦᱞᱮ ᱞᱚᱴᱟᱨᱤ ᱠᱚᱦᱚᱸ ᱦᱩᱭᱩᱜ ᱜᱮᱭᱟ ᱡᱟᱹᱱᱤᱡ?
ᱦᱮᱸ ᱦᱩᱭᱩᱜᱼᱟ᱾
ᱦᱮᱸ ᱵᱟᱠᱷᱟᱱ ᱦᱮᱸ ᱢᱩᱪᱟᱹᱫ ᱨᱮᱢᱟ ᱚᱱᱠᱟ ᱯᱮᱭᱟ ᱴᱤᱢ ᱠᱚ ᱤᱭᱟᱹᱜᱼᱟ ᱱᱟᱦᱟᱸᱜ ᱛᱟᱦᱮᱸᱱᱟᱠᱚ ᱟᱫᱚ ᱯᱤᱭᱟ ᱴᱤᱢ ᱢᱟᱛᱚ ᱠᱷᱮᱞ ᱫᱚ ᱱᱟᱸᱜ
ᱚᱱᱟ ᱞᱟᱦᱟ ᱨᱮᱜᱮ ᱤᱭᱟᱹ ᱫᱚ ᱦᱩᱭᱩᱜᱼᱟ, ᱦᱩᱸ ᱦᱩᱸ᱾
ᱞᱚᱴᱟᱨᱤ ᱫᱚᱼᱼ
ᱦᱮᱸ
ᱦᱮᱸ ᱵᱟᱠᱷᱟᱱ ᱛᱚ ᱵᱟᱝ ᱦᱩᱭᱩᱜ ᱟᱥᱮ, ᱮ ᱟᱫᱚᱼᱼ ᱮ ᱟᱵᱤᱱ ᱵᱤᱱ ᱟᱵᱤᱱ ᱵᱤᱱ ᱠᱷᱮᱞ ᱵᱟᱲᱟᱭᱟ ᱥᱮ ᱵᱟᱝ ᱯᱷᱩᱴᱵᱚᱞ ᱠᱚ ᱫᱚ?
ᱦᱮ ᱠᱷᱮᱞ ᱵᱟᱲᱟᱭ ᱦᱳᱭᱳᱜ ᱜᱮᱭᱟ᱾
ᱟᱪᱪᱷᱟ ᱟᱪᱪᱷᱟ, ᱮ ᱟᱫᱚᱼᱼ ᱚᱠᱟ ᱡᱟᱭᱜᱟ ᱨᱮᱵᱤᱱ ᱠᱷᱮᱞᱟ ᱢᱟᱴ ᱨᱮᱱᱟᱜ? ᱠᱤᱯᱟᱨ᱾
ᱦᱩᱸ
ᱟᱪᱪᱷᱟ᱾ ᱮ ᱟᱫᱚ ᱚᱱᱠᱟ ᱩ ᱫᱷᱟᱢᱟᱠᱟ ᱠᱷᱮᱞ ᱠᱚᱵᱤᱱ ᱠᱷᱮᱞ ᱵᱟᱲᱟ ᱠᱟᱫᱟ ᱥᱮ?
ᱦᱮᱸ ᱤᱱᱠᱟᱹ ᱫᱚ ᱠᱷᱮᱞ ᱵᱟᱲᱟ ᱦᱩᱭ ᱠᱟᱱ ᱜᱮᱭᱟ ᱟᱫᱚᱼᱼ ᱟᱱ ᱫᱚ ᱵᱚᱭᱚᱥ ᱦᱩᱭᱱᱟ ᱟᱫᱚ ᱫᱚᱢᱮᱠᱴᱟ ᱫᱚ ᱠᱷᱮᱞ ᱪᱮᱛᱟᱱ ᱫᱚ ᱤᱭᱟᱹ ᱫᱚ ᱵᱟᱹᱱᱩᱜ ᱠᱟᱫᱟ ᱟᱨᱠᱤ ᱟᱨ ᱠᱷᱮᱞ ᱠᱟ ᱠᱟᱛᱮᱫ ᱫᱚ ᱦᱟᱸᱜ, ᱟᱵᱚ ᱱᱚᱣᱟ ᱵᱷᱟᱨᱚᱛ ᱫᱤᱥᱚᱢ ᱨᱮᱫᱚ ᱫᱚᱢᱮ ᱮᱠᱴᱟ ᱫᱚ ᱤᱭᱟᱹ ᱫᱚ ᱵᱟᱹᱱᱩᱜ ᱟᱠᱟᱫᱟ ᱟᱨᱠᱤ, ᱥᱩᱡᱳᱜᱽ ᱥᱩᱵᱤᱫᱷᱟ ᱫᱚ ᱵᱟᱹᱱᱩᱜ ᱟᱠᱟᱫᱟ᱾ ᱟ ᱡᱟᱨ ᱯᱷᱚᱞᱮᱛᱮ ᱫᱚᱢᱮ
ᱦᱮᱸ ᱜᱚᱝᱠᱮ ᱟᱫᱚ᱾ ᱦᱮᱸ ᱥᱩᱡᱳᱜ ᱥᱩᱵᱤᱫᱷᱟ ᱫᱚ ᱦᱟᱸᱜ ᱵᱟᱹᱱᱩᱜᱼᱟ ᱚᱱᱠᱟ ᱫᱚ ᱦᱟᱸᱜ᱾ ᱡᱟᱦᱟᱸ ᱮᱴᱟᱜ ᱠᱷᱮᱞ ᱠᱚᱨᱮ ᱧᱮᱞ ᱵᱟᱲᱟ ᱦᱩᱭ ᱠᱟᱱᱟ ᱡᱟᱦᱟ ᱞᱮᱠᱟ ᱥᱩᱡᱳᱜ ᱥᱩᱵᱤᱫᱷᱟ᱾ ᱢᱮᱱᱟᱜᱼᱟ ᱠᱤᱱᱛᱩ ᱯᱷᱩᱴᱵᱚᱞ ᱨᱮ ᱚᱱᱠᱟ ᱫᱚ ᱦᱟᱸᱜ ᱵᱟᱹᱱᱩᱜᱼᱟ ᱱᱟᱜ, ᱟᱫᱚ ᱚᱱᱟᱜᱮ ᱛᱟᱣ ᱮᱱᱛᱮ ᱨᱮᱦᱚᱸ ᱯᱷᱩᱴᱵᱚᱞ ᱮᱸ, ᱦᱮᱸ ᱯᱷᱩᱴᱵᱚᱞ ᱯᱩᱛᱤ ᱡᱟᱦᱟᱸ ᱢᱤᱫᱴᱟᱝ, ᱫᱩᱞᱟᱹᱲ ᱢᱮᱱᱟᱜ ᱛᱟᱵᱚᱱᱟ ᱟᱨᱠᱤ ᱦᱮᱸ ᱟᱫᱚ
ᱦ
ᱦᱮᱸ
ᱟᱫᱚ ᱠᱷᱮᱞ ᱫᱚ ᱦᱟᱜ ᱠᱷᱮᱞ ᱚᱱᱠᱟ ᱠᱷᱮᱞ ᱤᱫᱤᱭᱤᱭᱟ ᱜᱮ ᱦᱩᱭᱩᱜᱼᱟ ᱵᱟᱠᱷᱟᱱ ᱦᱟᱸᱜ, ᱟ ᱦᱚᱭᱛᱚ ᱟᱫᱚ ᱡᱩᱫᱤ ᱱᱚᱝᱠᱟ ᱚᱱᱠᱟ ᱡᱩᱫᱤ ᱚᱱᱮ ᱪᱮᱫᱠᱟ ᱵᱮᱤᱱ ᱞᱮᱭ ᱠᱮᱫᱟ
ᱦᱩᱸ
ᱟᱫᱚ ᱚᱱᱠᱟ ᱡᱩᱫᱤ ᱱᱟᱜ ᱡᱷᱚᱛᱚ ᱦᱚᱲᱜᱮ ᱚᱱᱠᱟ ᱡᱩᱫᱤ ᱢᱚᱱᱮᱭᱟᱵᱚᱱ᱾ ᱮ ᱛᱟᱦᱟᱞᱮ ᱛᱚ ᱦᱟᱸᱜ ᱵᱷᱟᱨᱚᱛ ᱢᱟᱱᱮ ᱟᱵᱚᱣᱟᱜ ᱫᱤᱥᱚᱢ, ᱠᱷᱚᱱᱟᱜ ᱢᱟ ᱯᱷᱩᱴᱵᱚᱞ ᱠᱷᱮᱞ ᱜᱮ ᱱᱟᱦᱟᱜ ᱟᱫᱚᱜᱼᱟ ᱦᱟᱸᱜ᱾ ᱟᱫᱚ ᱦᱮᱸ ᱢᱟᱱᱮ ᱥᱩᱡᱳᱜᱽ ᱥᱩᱵᱤᱫᱷᱟ ᱵᱟᱝ ᱛᱟᱦᱮᱸ ᱞᱮᱠᱷᱟᱱ ᱦᱚᱸ ᱟᱨᱠᱤ ᱮ ᱟᱫᱚ ᱚᱱᱠᱟ ᱫᱚ ᱢᱟᱱᱮ ᱢᱚᱱᱮ ᱱᱤᱡᱮᱨ ᱢᱚᱱᱮ ᱯᱷᱩᱨᱛᱤ ᱞᱮᱠᱟ ᱥᱮ ᱮ ᱡᱟᱦᱟᱸ ᱞᱮᱠᱟ ᱤᱭᱟᱹ ᱠᱟᱛᱮᱜ ᱦᱳᱞᱳ ᱠᱷᱮᱞ ᱫᱚ ᱠᱷᱮᱞ ᱜᱮ ᱦᱩᱭᱩᱜᱼᱟ ᱱᱟᱦᱟᱜ᱾
ᱦᱩᱸ
ᱟᱫᱚ ᱫᱷᱤᱱᱟᱹᱝ ᱦᱤᱞᱳᱜ ᱡᱩᱫᱤ ᱦᱟᱸᱱᱟᱜ ᱵᱷᱟᱨᱚᱛ ᱠᱷᱚᱱᱟᱜ ᱚᱱᱠᱟ, ᱵᱤᱥᱥᱚᱠᱟᱯ ᱠᱚᱨᱮ ᱪᱟᱱᱥ ᱠᱚ ᱧᱟᱢ ᱠᱷᱟᱱ ᱟᱫᱚ ᱫᱷᱤᱱᱟᱹᱝ ᱦᱤᱞᱳᱜ ᱱᱟᱜ ᱦᱚᱭᱛᱚ ᱥᱩᱵᱤᱫᱷᱟ ᱦᱚᱸ ᱦᱩᱭ ᱫᱟᱲᱮᱭᱟᱜᱼᱟ᱾ ᱮ ᱥᱩᱡᱳᱜᱽ ᱥᱩᱵᱤᱫᱷᱟ ᱦᱚᱸᱠᱚ ᱧᱟᱢ ᱫᱟᱲᱮᱭᱟᱜᱼᱟ᱾ ᱦᱮᱸ ᱟᱨ ᱱᱚᱜᱼᱚᱭ ᱱᱚᱜᱼᱚᱭ ᱱᱤᱭᱟᱹ ᱫᱷᱟᱣ, ᱮᱱ ᱤᱭᱟᱹ ᱵᱤᱱ ᱧᱮᱞ ᱠᱮᱫᱟ ᱛᱚ ᱚ-ᱱᱮ ᱟᱱᱰᱟᱨ ᱮ ᱮᱸ ᱟᱱᱰᱟᱨ ᱮᱭᱤᱴᱤᱱ ᱮᱸ ᱜᱳᱛᱷᱤᱭᱟ ᱠᱟᱯ᱾
ᱦᱩᱸ᱾
ᱦᱮᱸ ᱦᱮᱸ ᱯᱷᱤᱯᱴᱤᱱ᱾ ᱚᱱᱮ ᱜᱳᱛᱤᱭᱟ ᱠᱟᱯ ᱦᱩᱭᱳᱮᱱ ᱫᱚ ᱡᱟᱦᱟᱸᱨᱮ ᱮᱸ ᱮᱸ ᱢᱮᱱᱟᱨ ᱵᱟᱭ ᱮᱠᱟᱰᱮᱢᱤ ᱠᱚ ᱠᱷᱮᱞ ᱠᱮᱫ ᱫᱚ?
ᱦᱩᱸ, ᱦᱩᱸ ᱦᱩᱸ ᱦᱩᱸ, ᱩᱱᱠᱩ ᱫᱚ ᱯᱟᱧᱡᱟᱵᱽ ᱨᱮᱱ ᱥᱩᱢᱩᱝ ᱠᱚ ᱛᱟᱦᱮᱸᱜ ᱠᱟᱱᱟ ᱛᱚ ᱵᱟᱝ?
ᱦᱮᱸ ᱦᱮᱸ᱾ ᱦᱮᱸ ᱟᱫᱚ ᱚᱱᱠᱟ ᱜᱮ ᱱᱟᱦᱟᱜ ᱟᱫᱚ ᱩᱱᱠᱩ ᱮᱸ ᱩᱱᱠᱩ ᱡᱩᱫᱤ ᱱᱟᱦᱟᱜ ᱚᱱᱠᱟ ᱤᱭᱟ ᱠᱚ ᱫᱟᱲᱮᱭᱟᱜ ᱠᱷᱟᱱ᱾ ᱮᱸ ᱡᱩᱫᱤ ᱚᱱᱠᱟ ᱪᱮᱛᱟᱱ ᱥᱮᱫ ᱠᱷᱚᱱᱟᱜ ᱡᱩᱫᱤ ᱥᱟᱯᱳᱨᱴ ᱠᱚᱠᱚ ᱧᱟᱢ ᱠᱷᱟᱱ ᱯᱚᱭᱥᱟ ᱨᱮᱱᱟᱜ ᱥᱮ ᱮᱸ ᱡᱟᱦᱟᱸ ᱟᱨ ᱡᱟᱦᱟᱸ ᱠᱤᱪᱷᱩ ᱞᱟᱜᱟᱜᱼᱟ ᱚᱱᱟ ᱠᱚᱨᱮ ᱱᱟᱜ ᱥᱟᱯᱨᱚᱴ ᱛᱟᱞᱦᱮ ᱮᱸ ᱩᱱᱠᱩ ᱦᱚᱸ ᱚᱱᱠᱟ ᱮᱸ ᱵᱤᱥᱥᱚᱠᱟᱯ ᱠᱚᱨᱮ ᱠᱚ ᱪᱟᱞᱟᱣ ᱫᱟᱲᱮᱭᱟᱜᱼᱟ᱾ ᱮᱸ ᱢᱮᱱᱠᱷᱟᱱ ᱦᱟᱸᱜ ᱟᱵᱚᱣᱟᱜ ᱤᱭᱟᱹ ᱨᱮᱫᱚ ᱩᱸ ᱵᱷᱟᱨᱚᱛ ᱫᱤᱥᱚᱢ ᱨᱮᱫᱚ ᱱᱟᱦᱟᱜ ᱩᱱ ᱮᱸᱜ ᱯᱷᱩᱴᱵᱚᱞ ᱫᱚ ᱱᱟᱦᱟᱜ ᱟᱫᱚ ᱩᱱᱟᱹᱜ ᱫᱚ ᱵᱟᱠᱚ ᱠᱩᱥᱤᱭᱟᱜ-ᱟ ᱡᱟᱦᱟᱸ ᱞᱮᱠᱟ ᱚᱱᱮ ᱮᱸ ᱠᱨᱤᱠᱮᱴ ᱠᱚᱠᱚ ᱠᱩ ᱠᱩᱥᱤᱭᱟᱜ-ᱟ ᱟᱨ ᱵᱟᱷ, ᱦᱮᱸ ᱦᱮᱸ ᱟᱨ ᱯᱚᱭᱥᱟ ᱦᱚᱸ ᱱᱟᱜ ᱩᱱᱟᱹᱜ ᱫᱚ ᱱᱟᱜ ᱚᱱᱠᱟ ᱪᱮᱛᱟᱱ ᱠᱷᱚᱱᱟᱜ ᱫᱚ ᱵᱟᱠᱚ ᱠᱷᱚᱨᱚᱪᱟ ᱚᱱᱟ ᱤᱭᱟᱹ ᱨᱮᱫᱚ, ᱧᱮᱞ ᱦᱩᱭ ᱠᱟᱱᱟ ᱟᱨ ᱦᱮᱸ ᱡᱟᱦᱟᱨ ᱢᱟᱱᱮ ᱠᱨᱤᱠᱮᱴ ᱨᱮ ᱡᱟᱦᱟᱸ ᱛᱤᱱᱟᱹᱜ ᱯᱚᱭᱥᱟ ᱠᱚ ᱠᱷᱚᱨᱚᱪᱟ ᱮᱸ ᱚᱱᱟ ᱨᱮᱱᱟᱜ ᱦᱟᱯ ᱦᱚᱸ ᱡᱟᱹᱱᱤᱡ ᱯᱷᱩᱴᱵᱚᱞ ᱨᱮᱫᱚ ᱵᱟᱠᱚ ᱠᱷᱚᱨᱚᱪ
ᱟᱫᱚ, ᱦᱮᱸ᱾ ᱚ ᱦᱚᱭᱛᱚ ᱚᱱᱟ ᱛᱮᱜᱮ ᱦᱚᱭᱛᱚ ᱡᱟᱹᱱᱤᱡ ᱮᱸ ᱱᱤᱛ ᱫᱷᱟᱹᱵᱤᱡ ᱟᱵᱚ ᱫᱚ ᱢᱟᱱᱮ ᱵᱤᱥᱥᱚᱠᱟᱯ ᱨᱮ ᱪᱟᱱᱥ ᱟᱹᱣᱨᱤ ᱵᱚᱱ ᱧᱟᱢᱟ᱾
ᱥᱮ ᱪᱮᱫ ᱞᱮᱠᱟ ᱵᱤᱱ ᱢᱚᱱᱮᱭᱮᱫᱟ?
ᱦᱮᱸ ᱚᱱᱠᱟ ᱜᱮᱛᱚ ᱦᱳᱭᱩᱴᱳᱜ ᱠᱟᱱᱟ ᱵᱟᱠᱷᱟᱱ ᱫᱚ ᱛᱚ ᱧᱟᱢ ᱨᱮᱭᱟᱜ ᱜᱮ ᱠᱟᱛᱷᱟ
ᱦᱮᱸ᱾ ᱟᱫᱚ ᱱᱟᱦᱟᱜ ᱮᱸ ᱟᱫᱚ ᱡᱩᱫᱤ ᱩᱱᱤ ᱮᱸ ᱪᱮᱫ ᱛᱟᱭ ᱧᱩᱛᱩᱢ ᱠᱳᱪ ᱟᱜ ᱩᱱᱤ ᱩᱱᱤ ᱱᱟᱦᱟᱜ ᱡᱩᱫᱤ ᱚᱱᱠᱟ ᱴᱨᱮᱱᱤᱝ ᱮ ᱮᱢᱟ ᱠᱚᱣᱟ ᱥᱮ ᱪᱮᱫ ᱦᱮᱸ ᱦᱮᱸ, ᱟᱫᱚ ᱡᱟᱦᱟᱸ ᱚᱱᱟ ᱩᱸ ᱛᱤᱱᱟᱹᱜ ᱩᱱᱛᱨᱤᱥ ᱫᱩ ᱦᱟᱡᱟᱨ ᱩᱱᱛᱨᱤᱥ ᱨᱮ ᱥᱮ ᱛᱤᱱᱟᱹᱜ ᱨᱮ ᱢᱤᱫᱴᱟᱝ ᱩᱸ ᱵᱤᱥᱥᱚᱠᱟᱯ ᱨᱮ ᱤᱭᱟᱹ ᱨᱮᱱᱟᱜ ᱪᱟᱱᱥ ᱧᱟᱢᱚᱜ-ᱟ,
ᱦᱩᱸ ᱦᱩᱸ᱾
ᱮᱸ ᱟᱫᱚ ᱩᱱ ᱡᱩᱫᱤ ᱱᱟᱦᱟᱜ ᱠᱚ ᱫᱟᱲᱮᱭᱟᱜ ᱠᱷᱟᱱ ᱵᱤᱥᱥᱚᱠᱟᱯ ᱨᱮ, ᱨᱟᱠᱟᱵ, ᱟᱫᱚ ᱡᱩᱫᱤ ᱚᱱ ᱠᱟ ᱡᱩᱫᱤ ᱩᱱᱤ ᱮᱸ ᱥᱩᱡᱳᱠᱮ ᱧᱟᱢ ᱠᱷᱟᱱ ᱢᱟᱱᱮ ᱮᱸ ᱮᱸ ᱡᱩᱫᱤ ᱚᱱᱠᱟ ᱴᱨᱮᱱᱤᱝ ᱮᱢᱟ ᱠᱚ ᱠᱷᱟᱱᱮ ᱩᱱᱠᱩ ᱜᱤᱫᱽᱨᱟᱹ, ᱴᱨᱮᱱᱤᱝᱮ ᱮᱢᱟ ᱠᱚ ᱠᱷᱟᱱᱮ ᱟᱨ ᱥᱮ ᱚᱱᱠᱟᱱ ᱯᱚᱭᱥᱟ ᱨᱮᱱᱟᱜ ᱮᱸ ᱤᱭᱟᱹ ᱠᱚᱦᱚᱸ ᱚ ᱢᱟᱱᱮ ᱯᱷᱟᱭᱱᱟᱱᱥᱤᱭᱟᱞᱤ ᱦᱚᱸ
ᱦᱮᱸ ᱯᱷᱟᱭᱱᱮᱱᱥᱤᱭᱟᱞᱤ ᱯᱨᱚᱵᱞᱮᱢ ᱡᱩᱫᱤ ᱵᱟᱝ ᱦᱳᱭᱳᱜ ᱛᱟᱭᱟ ᱟᱨᱠᱤ ᱦᱮᱸ, ᱛᱟᱦᱚᱞᱮ ᱠᱷᱟᱱ ᱫᱚ ᱴᱷᱤᱠ ᱜᱮᱭᱟ ᱦᱳᱭᱳᱜ ᱛᱟᱭᱟ ᱦᱮᱸ,
ᱦᱮᱸ,
ᱦᱮᱸ, ᱟᱫᱚ ᱞᱟᱹᱭ ᱵᱤᱱ?
ᱚᱝᱠᱟ ᱜᱮ ᱦᱳᱭᱳᱜ ᱠᱟᱱᱟ ᱛᱚ ᱮᱠᱷᱚᱱ ᱥᱚᱢᱚᱥᱥᱟ ᱫᱚ,
ᱦᱮᱸ ᱦᱮᱸ,